ᱦᱮᱞᱳ ᱜᱚᱝᱠᱮ ᱟᱸᱡᱚᱢᱫᱟᱵᱤᱱ? ᱦᱳᱭ, ᱜᱚᱝᱠᱮ ᱟᱸᱡᱚᱢᱚᱜ ᱠᱟᱱᱟ᱾
ᱵᱟᱝ ᱟᱡᱚᱢᱚᱜ ᱠᱟᱱ ᱛᱟᱵᱮᱱ ᱫᱚ?
ᱦᱮᱸ, ᱟᱵᱮᱱ ᱵᱟᱹᱵᱤᱱ ᱟᱸᱡᱚᱢᱮᱫ ᱛᱮ?
ᱵᱟᱝᱜᱮ ᱵᱟᱝ ᱟᱸᱡᱚᱢᱚᱜ ᱠᱟᱱᱟ᱾
ᱱᱤᱛᱳᱜ?
ᱯᱩᱨ ᱚᱠᱟ ᱵᱟᱝ ᱟᱸᱡᱚᱢᱚᱜ ᱠᱟᱱᱟ, ᱨᱚᱲ ᱜᱮ ᱵᱟᱝ ᱟᱸᱡᱚᱢᱚᱜ ᱠᱟᱱᱟ᱾
ᱟᱹᱞᱤᱧ ᱫᱚ ᱟᱸᱡᱚᱢᱮᱫ ᱫᱚᱞᱤᱧ ᱟᱵᱤᱱᱟᱜ ᱫᱚ᱾ ᱦᱳᱭ, ᱟᱸᱡᱚᱢᱫᱟᱞᱤᱧ᱾
ᱱᱟᱥᱮ ᱦᱚᱸ ᱵᱟᱝ?
ᱩᱸᱻ, ᱟᱹᱞᱤᱧᱟᱜ ᱫᱚ ᱵᱤᱱ ᱵᱟᱝ ᱟᱸᱡᱚᱢᱚᱜ ᱠᱟᱱᱟ ᱠᱟᱹᱴᱤᱡ ᱦᱚᱸ?
ᱮᱸ ᱦᱮᱸᱜ᱾
ᱟᱹᱞᱤᱧ ᱛᱚ ᱟᱸᱡᱚᱢ ᱫᱟᱹᱞᱤᱧ ᱟᱹᱵᱤᱱᱟᱜ ᱫᱚ ᱵᱷᱟᱹᱜᱤ ᱪᱮᱨᱦᱟ᱾
ᱟᱪᱪᱷᱟ᱾ ᱚᱠᱟ, ᱱᱟᱥᱮ ᱠᱟᱴᱟ ᱠᱟᱴᱟ ᱟᱸᱡᱚᱢᱚᱜ ᱠᱟᱱᱟ ᱱᱟᱥᱮ, ᱟᱫᱚ ᱪᱮᱫ ᱵᱮᱱ ᱞᱟᱹᱭ ᱠᱮᱫᱟ ᱵᱟᱞᱤᱧ ᱵᱩᱡᱽ ᱫᱟᱲᱮᱭᱟᱫᱟ᱾
ᱚᱻ ᱱᱤᱛ ᱞᱟᱹᱭ ᱫᱟᱞᱤᱧ ᱟᱸᱡᱚᱢᱚᱜ ᱠᱟᱱᱟ ᱴᱷᱤᱠᱟ?
ᱮᱠᱫᱚᱢ ᱜᱮ ᱵᱟᱝ ᱟᱸᱡᱚᱢᱚᱜ ᱠᱟᱱᱟ ᱱᱤᱛᱚᱜ ᱫᱚ᱾
ᱟᱪᱪᱷᱟ ᱟᱪᱪᱷᱟᱭᱟ᱾
ᱟᱹᱞᱤᱧ ᱫᱚ ᱵᱮᱱ ᱟᱸᱡᱚᱢᱮᱫᱟ?
ᱦᱚᱸ ᱟᱹᱞᱤᱧ ᱫᱚᱞᱤᱧ ᱟᱸᱡᱚᱢᱫᱟ ᱮᱠᱫᱚᱢ ᱯᱚᱨᱤᱥᱠᱟᱨ ᱜᱮ᱾ ᱥᱮ ᱱᱤᱛᱳᱜ ᱫᱚ ᱵᱟᱝ ᱟᱸᱡᱚᱢ ᱦᱟᱛᱟᱲᱚᱜ ᱠᱟᱱ ᱛᱟᱵᱤᱱᱟ ᱦᱮᱸ ᱥᱮ᱾
ᱪᱮᱫᱵᱤᱱ ᱞᱟᱹᱭᱫᱟ?
ᱚ ᱞᱟᱹᱭᱫᱟᱹᱧ, ᱵᱟᱝ ᱟᱸᱡᱚᱢ ᱦᱟᱛᱟᱲᱚᱜ ᱠᱟᱱ ᱛᱟᱦᱮᱸᱫ ᱜᱚᱝᱠᱮ᱾ ᱱᱤᱛ ᱱᱤᱛ ᱟᱸᱡᱚᱢᱚᱜ ᱠᱟᱱᱟ? ᱦᱮᱞᱳ ᱜᱚᱝᱠᱮ᱾ ᱞᱟᱹᱭ ᱫᱟᱞᱤᱧ ᱟᱸᱡᱚᱢᱚᱜ ᱠᱟᱱᱟ?
ᱴᱟᱣᱟᱨ ᱯᱟᱞᱮᱱ ᱰᱤᱥᱴᱟᱯᱮᱜ-ᱮ? ᱟᱹᱞᱤᱧᱟᱜ ᱢᱟ ᱴᱟᱣᱟᱨ ᱢᱟ ᱴᱷᱤᱠᱴᱷᱟᱠ ᱜᱮ ᱫᱮᱠᱷᱟᱣᱮᱜ-ᱮ᱾
ᱚ ᱚᱱᱠᱟ ᱟᱠᱟ ᱥᱚᱢᱚᱭ ᱡᱮ ᱟᱸᱡᱚᱢ ᱜᱚᱫᱚᱜ ᱠᱟᱱᱟ ᱟᱠᱟ ᱥᱚᱢᱚᱭ ᱫᱚ ᱮᱠᱫᱚᱢ ᱜᱮ ᱵᱟᱝ ᱟᱸᱡᱚᱢᱚᱜ ᱠᱟᱱᱟ᱾
ᱟᱪᱪᱷᱟ, ᱜᱚᱝᱠᱮ ᱱᱟᱯᱟᱭ ᱜᱮᱭᱟᱵᱤᱱ ᱛᱚ?
ᱦᱚᱸ ᱦᱚᱸ ᱱᱟᱯᱟᱭ ᱵᱟᱲᱟ ᱜᱮ᱾ ᱟᱹᱵᱤᱱ ᱪᱮᱫ ᱞᱮᱠᱟ ᱦᱮᱱᱟᱜ ᱵᱮᱱᱟ?
ᱦᱳᱭ, ᱟᱹᱞᱤᱧ ᱦᱚᱸ ᱠᱟᱹᱴᱤᱡ ᱱᱟᱯᱟᱭ ᱜᱮᱞᱤᱧ ᱱᱤᱛ ᱫᱚ᱾
ᱟᱨ ᱚᱲᱟᱜ ᱦᱚᱲ ᱠᱚ?
ᱦᱳᱭ, ᱚᱲᱟᱜ ᱦᱚᱲ ᱠᱚᱦᱚᱸ ᱱᱟᱯᱟᱭ ᱜᱮ, ᱟᱨ ᱟᱹᱵᱤᱱ ᱨᱮᱱ ᱫᱚ?
ᱩᱱᱠᱩ ᱠᱚᱦᱚᱸ ᱤᱱᱠᱟᱹ ᱜᱮ, ᱟᱨ ᱥᱟᱱᱟᱢ ᱠᱚᱜᱮ ᱱᱟᱯᱟᱭ ᱵᱟᱲᱟ ᱜᱮ ᱦᱮᱱᱟᱜ ᱞᱮᱭᱟ ᱛᱚ᱾
ᱦᱮᱸ᱾ ᱟᱨ ᱜᱚᱝᱠᱮ ᱫᱟᱜ ᱡᱟᱹᱲᱤ ᱠᱚᱫᱚ ᱪᱮᱫ ᱞᱮᱠᱟ ᱟᱯᱮ ᱥᱮᱫ ᱫᱚ?
ᱦᱚᱸ ᱫᱟᱜ ᱡᱟᱹᱲᱤ ᱠᱚᱫᱚ ᱱᱟᱥᱮ ᱱᱟᱥᱮ ᱢᱟᱱᱮ ᱫᱚᱢᱮ ᱡᱟᱹᱥᱛᱤ ᱫᱚ ᱵᱟᱝ, ᱫᱟᱜ ᱫᱚᱭ ᱫᱟᱜ ᱮᱫᱟ ᱛᱚ ᱫᱚᱢᱮ ᱡᱟᱹᱥᱛᱤ ᱫᱚ ᱵᱟᱝ ᱛᱚ᱾ ᱮᱸᱜ, ᱠᱟᱹᱢᱤ ᱠᱚᱫᱚ ᱦᱟᱸᱜ ᱟᱹᱣᱨᱤᱞᱮ ᱫᱷᱩᱨᱟᱹᱜ-ᱟ ᱱᱤᱛᱳᱜ ᱦᱚᱸ ᱪᱟᱥ ᱠᱟᱹᱢᱤ ᱨᱮᱫᱚ᱾ ᱟᱬᱜᱚ ᱫᱚ ᱟᱹᱣᱨᱤ ᱦᱩᱭᱩᱜ-ᱟ ᱛᱚᱞᱟ ᱠᱚᱦᱚᱸ ᱟᱹᱣᱨᱤ ᱞᱟᱹᱴᱩᱜ-ᱟ ᱚᱱᱠᱟ ᱫᱚ᱾
ᱦᱩᱸ᱾
ᱟᱯᱮ ᱥᱮᱱ ᱫᱚ ᱚᱠᱟᱞᱮᱠᱟ ᱫᱟᱜ ᱡᱟᱹᱲᱤ ᱠᱚ, ᱪᱟᱥ ᱠᱟᱹᱢᱤ ᱠᱚ?
ᱮᱸ, ᱦᱳᱭ ᱪᱟᱥ ᱠᱟᱹᱢᱤ ᱫᱚ ᱮᱦᱚᱵ ᱜᱚᱫ ᱠᱟᱜ-ᱟᱠᱚ ᱢᱤᱫ ᱵᱟᱨ ᱠᱚᱫᱚ᱾ ᱟᱫᱚ ᱟᱹᱞᱤᱧ ᱦᱚᱸ ᱮᱦᱚᱵ ᱫᱚᱞᱤᱧ ᱮᱦᱚᱵ ᱜᱚᱫ ᱠᱟᱫᱟ, ᱚᱱᱟ ᱟᱲᱮ ᱠᱚᱫᱚᱞᱤᱧ ᱥᱟᱯᱟ ᱵᱟᱲᱟᱭᱮᱫ ᱜᱮᱭᱟ᱾
ᱦᱮᱸ ᱛᱟᱦᱚᱞᱮ ᱨᱚᱦᱚᱭ ᱠᱚᱫᱚ ᱛᱤᱱᱟᱹᱜ ᱜᱟᱱ ᱵᱮᱱ ᱨᱚᱦᱚᱭ ᱠᱮᱫᱟ?
ᱟᱨ ᱨᱚᱦᱚᱭ ᱫᱚ ᱱᱚᱜᱼᱚᱭ ᱛᱮᱦᱮᱧ ᱠᱷᱚᱱᱜᱮ ᱮᱦᱚᱵ ᱦᱩᱭ ᱠᱟᱱᱟ ᱢᱮᱜᱠᱷᱟᱱ ᱨᱚᱦᱚᱭ ᱫᱚ᱾ ᱟᱫᱚ, ᱯᱩᱨᱟᱹᱣ ᱫᱚᱯᱮ ᱟᱫᱚ ᱛᱮᱦᱮᱧ ᱠᱷᱚᱱ ᱜᱮ ᱮᱦᱚᱵ ᱟᱠᱟᱫᱟ ᱛᱚ ᱫᱚ ᱫᱚ ᱦᱩᱭ ᱵᱟᱲᱟ ᱟᱠᱟᱱ ᱠᱷᱮᱛ ᱠᱚ ᱢᱟᱱᱮ ᱵᱟᱹᱭᱦᱟᱹᱲ ᱠᱚᱫᱚ, ᱩᱸ ᱛᱮᱦᱮᱧ ᱠᱷᱚᱱ ᱮᱦᱚᱵ ᱦᱩᱭ ᱱᱟ ᱜᱷᱩᱴᱩ ᱠᱚᱫᱚ ᱫᱟᱜᱽ ᱛᱚ, ᱚᱱᱟᱜᱮ ᱟᱲᱮ ᱯᱚᱲ ᱠᱚ ᱫᱚ ᱠᱟᱹᱴᱤᱜ ᱠᱟᱹᱴᱤᱜ ᱫᱟᱜᱽ ᱢᱮᱱᱟᱜ ᱫᱚ ᱚᱱᱟ ᱠᱚᱜᱮ ᱟᱲᱮ ᱠᱚᱞᱤᱧ ᱥᱟᱯᱷᱟ ᱠᱟᱜ ᱠᱟᱱᱟ ᱢᱟᱱᱮ ᱮᱦᱚᱵ ᱫᱚ ᱛᱮᱦᱤᱧ ᱠᱷᱚᱱ ᱮᱦᱚᱵ ᱦᱩᱭᱱᱟ ᱟᱨᱠᱤ ᱨᱚᱦᱚᱭ ᱫᱚ᱾
ᱟᱨ ᱠᱚᱫᱚ ᱟᱯᱮ ᱥᱮᱱ ᱨᱮᱱ ᱪᱮᱫ ᱞᱮᱠᱟ ᱠᱚ ᱨᱚᱦᱚᱭ ᱵᱟᱲᱟ ᱠᱮᱫᱟ ᱥᱮ ᱟᱹᱣᱨᱤ?
ᱦᱳᱭ ᱟᱞᱮ ᱱᱚᱣᱟ ᱫᱷᱟᱨᱮ ᱠᱚᱫᱚ ᱠᱚ ᱨᱚᱦᱚᱭ ᱜᱚᱫ ᱜᱮᱭᱟ ᱡᱮ ᱡᱮᱢᱚᱱ ᱠᱚᱫᱚ, ᱫᱚ ᱟᱹᱞᱮᱭᱟᱜ ᱠᱚᱢᱟ ᱵᱟᱹᱭᱦᱟᱹᱲ ᱢᱟᱱᱮ ᱵᱟᱹᱫᱽ ᱩᱛᱟᱹᱨ ᱨᱮᱫᱚ ᱵᱟᱹᱭᱦᱟᱹᱲ ᱩᱛᱟᱹᱨ ᱨᱮᱫᱚ ᱵᱟᱝ᱾ ᱢᱟᱱᱮ ᱵᱟᱹᱭᱦᱟᱹᱲ ᱡᱟᱯᱟᱜ ᱨᱮᱜᱮ ᱯᱟᱲᱟᱜᱼᱟ ᱢᱟᱱᱮ ᱟᱨᱠᱤ ᱚᱱᱮ ᱥᱮᱨᱢᱟ ᱡᱟᱹᱲᱤ ᱠᱚᱛᱮ ᱟᱨᱠᱤ ᱧᱟᱢ ᱜᱚᱫ ᱠᱮᱭᱟᱭ ᱫᱟᱜᱽ᱾
ᱟᱪᱪᱷᱟ,
ᱨᱮᱜ ᱜᱷᱩᱴᱩ ᱧᱚᱜ ᱜᱮᱭᱟ ᱠᱚ, ᱥᱮᱜᱚᱢ
ᱟᱞᱮ ᱥᱮᱱ ᱢᱟ ᱦᱮᱸ
ᱮᱸ ᱪᱟᱥ ᱠᱟᱹᱢᱤ ᱢᱟ ᱦᱟᱸᱜ ᱢᱮᱱᱟᱜ ᱢᱮ ᱛᱟᱵᱚᱱ ᱜᱮ ᱮᱱᱛᱮ,
ᱦᱳᱭ ᱦᱳᱭ᱾
ᱛᱟᱦᱚᱞᱮ ᱪᱟᱥ ᱠᱟᱹᱢᱤ ᱵᱟᱫ ᱠᱟᱛᱮᱜ ᱞᱤᱧ ᱞᱟᱹᱭᱫᱟ ᱮᱸ ᱢᱮᱴᱮᱱ ᱠᱩᱠᱞᱤ ᱞᱤᱧ ᱫᱚᱦᱚ ᱞᱮᱫᱟ ᱟᱨᱠᱤ ᱡᱚᱫᱤ
ᱟᱪᱪᱷᱟ ᱞᱟᱹᱭ ᱵᱮᱱ ᱟᱵᱤᱱᱟᱜ ᱠᱩᱠᱞᱤ?
ᱟᱪᱪᱷᱟ ᱜᱚᱝᱠᱮ ᱞᱟᱹᱭ ᱫᱟᱞᱤᱧ ᱱᱚᱜᱼᱚᱭ ᱡᱮ ᱵᱤᱦᱟᱹ ᱵᱟ ᱵᱟᱯᱞᱟ ᱠᱚᱨᱮ ᱦᱮᱸ ᱱᱚᱜᱼᱚᱭ ᱡᱮ ᱢᱟᱹᱭᱤᱠ ᱠᱚᱠᱚ ᱟᱹᱜᱩᱭᱮᱫ ᱫᱚ ᱟᱸ ᱟᱵᱤᱱᱟᱜ ᱵᱤᱪᱟᱹᱨ ᱥᱮ ᱪᱮᱫᱠᱟ ᱵᱮᱱ ᱞᱟᱹᱭᱟ ᱟᱨᱠᱤ ᱴᱟᱢᱟᱠ ᱛᱩᱢᱫᱟᱜ ᱢᱟ ᱵᱟᱝ ᱟᱸᱡᱚᱢᱚᱜ ᱠᱟᱱ ᱜᱮᱭᱟ ᱵᱮᱥᱤᱨᱵᱷᱟᱜ ᱢᱟᱹᱭᱤᱠ ᱠᱚᱜᱮ ᱟᱸᱡᱚᱢᱚᱜ ᱠᱟᱱᱟ ᱦᱮᱸ?
ᱦᱮᱸ ᱧᱮᱞ ᱫᱚ ᱧᱮᱞᱚᱜ ᱠᱟᱱ ᱜᱮᱭᱟ ᱡᱮ, ᱵᱤᱦᱟᱹ ᱵᱟᱯᱞᱟ ᱨᱮᱦᱚᱸ ᱱᱮᱛᱟᱨ ᱫᱚ ᱠᱷᱟᱹᱞᱤ ᱢᱟᱹᱭᱤᱠ ᱜᱮ ᱡᱟᱹᱥᱛᱤ ᱠᱚ ᱟᱹᱜᱩᱭᱮᱫᱟ᱾ ᱛᱮ ᱦᱩᱭᱮᱱ ᱜᱮᱭᱟ ᱡᱟᱦᱟᱸ ᱠᱤᱪᱷᱩ ᱫᱤᱱ ᱠᱤᱪᱷᱩ ᱫᱤᱱ ᱢᱮᱱᱫᱚ ᱮᱸ ᱠᱤᱪᱷᱩ ᱥᱮᱨᱢᱟ ᱞᱟᱦᱟ ᱠᱚᱨᱮ ᱠᱷᱚᱱ ᱜᱮ ᱟᱹᱰᱤ ᱜᱟᱱ ᱜᱮ ᱦᱟᱸᱜ ᱧᱮᱞᱚᱜ ᱠᱟᱱᱟ ᱡᱮ ᱵᱤᱦᱟᱹ ᱵᱟᱯᱞᱟ ᱦᱩᱭ ᱠᱟᱱᱟ᱾ ᱟᱫᱚ ᱢᱟᱱᱮ ᱢᱟᱭᱮᱠ ᱫᱚ ᱞᱟᱜᱟᱜ ᱜᱮᱭᱟ᱾
ᱦᱮᱸ
ᱟᱫᱚ ᱦᱚᱸ ᱢᱟᱭᱮᱠ ᱡᱟᱹᱜᱩ ᱦᱚᱸ ᱵᱷᱟᱹᱜᱤ ᱜᱮᱭᱟ᱾ ᱱᱚᱣᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱡᱮ ᱪᱮᱫᱟᱜ ᱠᱚ ᱟᱹᱜᱩᱭᱮᱫᱟ ᱦᱟᱸ ᱱᱚᱣᱟ ᱫᱚ?
ᱛᱚᱵᱮ ᱟᱹᱜᱩ ᱠᱟᱛᱮᱜ ᱦᱚᱸ ᱵᱮ ᱱᱚᱣᱟ ᱡᱟᱦᱟᱸ ᱫᱚᱝ ᱮᱱᱮᱜ ᱠᱩᱫᱚ ᱚᱱᱟ ᱠᱚᱛᱮ ᱫᱚ ᱵᱟᱝ ᱴᱷᱤᱠᱟ ᱛᱚ, ᱴᱟᱢᱟᱠ ᱠᱚ ᱜᱚᱜ ᱠᱟᱛᱮᱜ ᱫᱚᱝ ᱠᱚ ᱮᱱᱮᱜ ᱞᱮᱱ ᱞᱮᱠᱷᱟᱱ ᱡᱩᱛ ᱠᱚᱜ ᱠᱮᱭᱟ᱾
ᱦᱮᱸ,
ᱟᱯᱮ ᱥᱮᱱ ᱫᱚ ᱪᱮᱫ ᱞᱮᱠᱟ ᱮ ᱢᱟᱭᱮᱠ ᱵᱚᱠᱥᱚ ᱠᱚ ᱤᱫᱤᱭᱟ ᱥᱮ ᱪᱮᱫ ᱞᱮᱠᱟ?
ᱦᱳᱭ ᱟᱨᱠᱤ ᱵᱟᱱᱟᱨ ᱨᱮᱜᱮ ᱠᱚ ᱫᱚᱦᱚᱭᱮᱫᱟ ᱢᱟᱱᱮ ᱢᱟᱭᱮᱠ ᱦᱚᱸ ᱟᱨ ᱱᱚᱭᱟ ᱛᱩᱢᱫᱟᱜ ᱴᱟᱢᱟᱠ ᱠᱚᱦᱚᱸ᱾ ᱟᱫᱚ ᱵᱮᱥᱤᱨ ᱵᱷᱟᱜᱽ ᱜᱮ ᱚᱸ ᱢᱟᱭᱤᱠ ᱜᱮ ᱪᱟᱞᱟᱜ ᱠᱟᱱᱟ ᱢᱟᱱᱮ ᱴᱟᱢᱟᱠ ᱛᱩᱢᱫᱟᱜ ᱫᱚ ᱢᱟᱱᱮ ᱛᱤᱱ ᱜᱷᱟᱹᱲᱤᱡ ᱦᱩᱸ ᱦᱟᱸᱠ ᱨᱮᱱᱟᱜ ᱠᱟᱹᱢᱤ ᱡᱮᱢᱚᱱ ᱩᱸ ᱤᱭᱟᱹ ᱥᱚᱢᱚᱭ ᱢᱟᱱᱮ ᱫᱟᱨᱟᱢ ᱫᱟᱜ ᱥᱚᱢᱚᱭ ᱾ ᱟᱨ ᱱᱟᱹᱥᱤ ᱥᱤᱸᱫᱩᱨ ᱮᱯᱮᱢ ᱪᱟᱯᱟᱞ ᱥᱚᱢᱚᱭ, ᱦᱳᱭ ᱚᱱᱟ ᱠᱚᱥ ᱢᱟᱱᱮ ᱟᱨᱠᱤ ᱡᱟᱦᱟᱸ ᱟᱨᱠᱤ ᱢᱮᱱ ᱠᱟᱹᱢᱤ ᱥᱚᱢᱚᱭ ᱠᱚᱨᱮ ᱠᱟᱹᱴᱤᱡ ᱴᱟᱢᱟᱠ ᱠᱚᱫᱚ ᱠᱩ ᱨᱩᱭ ᱜᱮᱭᱟ ᱾ ᱟᱨ ᱚᱱᱟ ᱠᱷᱟᱱ ᱠᱟᱹᱴᱤᱡ, ᱠᱟᱹᱴᱤᱡ ᱨᱟᱹᱥᱠᱟᱹ ᱥᱚᱢᱚᱭ ᱠᱟᱹᱴᱤᱡ ᱠᱤᱪᱷᱩ ᱥᱚᱢᱚᱭ ᱜᱟᱱ ᱞᱟᱹᱜᱤᱫ ᱜᱮ ᱴᱟᱢᱟᱠ ᱫᱚᱠᱚ ᱨᱩᱭᱟ ᱾ ᱢᱟᱱᱮ ᱵᱮᱥᱤᱨ ᱵᱷᱟᱜᱽ ᱜᱮᱠᱚ ᱢᱟᱭᱮᱠ ᱜᱮᱠᱚ ᱵᱟᱡᱟᱣᱮᱫᱼᱟ ᱱᱤᱡ ᱾
ᱦᱩᱸ ᱾ ᱧᱮᱞᱚᱜ ᱠᱟᱱᱟ ᱡᱮ ᱟᱞᱮ ᱥᱮᱱ ᱦᱚᱸ ᱵᱤᱦᱟᱹ ᱵᱟᱯᱞᱟ ᱦᱩᱭ ᱟᱠᱟᱱ ᱥᱮ ᱴᱟᱜ ᱢᱟᱭᱮᱠ ᱠᱚ ᱟᱹᱜᱩᱭᱮᱫᱟ ᱾ ᱟᱨ ᱥᱟᱱᱛᱟᱲ ᱠᱚᱦᱚᱸ ᱟᱹᱰᱤ ᱟᱢᱫᱟ ᱠᱚ ᱥᱮᱨᱮᱧ ᱟᱠᱟᱫᱟ ᱥᱮᱨᱮᱧ ᱠᱚ ᱚᱱᱟ ᱠᱚᱠᱚ ᱵᱟᱡᱟᱣ ᱵᱟᱲᱟᱭᱮᱫᱟ ᱾
ᱦᱩᱸ ᱾
ᱛᱚᱵᱮ ᱱᱚᱣᱟ ᱫᱚ ᱦᱟᱸᱜ ᱮᱸ ᱴᱷᱤᱠ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱵᱟᱹᱞᱤᱧ ᱵᱟᱲᱟᱭᱟ ᱚᱠᱟ ᱥᱮᱫ ᱫᱚ ᱚᱠᱟ ᱞᱮᱠᱟ ᱦᱩᱭᱩᱜ ᱠᱟᱱᱟ ᱾ ᱛᱟᱦᱞᱮ ᱥᱮᱱ ᱫᱚ ᱦᱟᱸᱜ ᱢᱟᱭᱮᱠ ᱵᱚᱠᱥᱚ ᱟᱹᱜᱩ ᱠᱟᱛᱮᱜ ᱵᱤᱦᱟᱹ ᱵᱟᱯᱞᱟ ᱦᱩᱭ ᱠᱟᱱᱟ ᱥᱮ ᱟᱫᱚ ᱦᱟᱸᱜ ᱚᱱᱟ ᱡᱮ ᱦᱤᱞᱳᱜ ᱠᱷᱚᱱ ᱮᱦᱚᱵᱚᱜ ᱠᱟᱱᱟ ᱵᱤᱦᱟᱹ ᱵᱟᱯᱞᱟ ᱨᱮᱭᱟᱜ ᱠᱟᱹᱢᱤ ᱾
ᱦᱩᱸ ᱾
ᱤᱱᱟᱹ ᱫᱤᱱ ᱠᱚᱨᱮ ᱠᱷᱚᱱ ᱜᱮ ᱦᱟᱸᱜ ᱵᱟᱡᱟᱣ ᱠᱚ ᱫᱷᱩᱨᱟᱹᱣᱚᱜ ᱠᱟᱱᱟ ᱩᱱᱠᱩ ᱯᱮᱱᱰᱮᱞ ᱠᱟᱹᱢᱤ ᱩᱝᱠᱩ ᱦᱤᱡᱩᱜ ᱠᱟᱱᱟ ᱩᱱᱠᱩ ᱯᱮᱱᱰᱮᱞ ᱠᱚᱠᱚ ᱟᱠᱚᱣᱟᱜ ᱠᱚ ᱠᱟᱹᱢᱤᱭᱮᱫ ᱛᱟᱹᱠᱩᱣᱟ ᱟᱨ ᱚᱱᱟ ᱦᱚᱸᱠᱚ ᱵᱟᱡᱟᱣ ᱵᱟᱲᱟᱮᱫᱟ ᱾ ᱟᱨ ᱡᱟᱦᱟᱸ ᱢᱟᱹᱞᱤᱠ ᱚᱲᱟᱜ ᱢᱟᱹᱞᱤᱠ ᱩᱱᱤ ᱦᱚᱸ ᱨᱟᱹᱥᱠᱟᱹ ᱛᱮ ᱟᱹᱜᱩᱭᱮᱫ ᱜᱮᱭᱟ ᱚᱱᱟ ᱠᱚ ᱡᱮ ᱵᱤᱦᱟᱹ ᱵᱟᱯᱞᱟ ᱦᱩᱭᱩᱜ ᱠᱟᱱᱟ ᱨᱟᱹᱥᱠᱟᱹ ᱨᱮᱭᱟᱜ ᱫᱤᱱ ᱛᱚ ᱾
ᱦᱩᱸ ᱦᱩᱸ ᱾
ᱟᱫᱚ ᱦᱟᱸᱜ ᱚᱱᱟ ᱢᱟᱲᱟᱝ ᱠᱷᱚᱡ ᱫᱚ ᱪᱮᱫ ᱞᱮᱠᱟ ᱦᱟᱸᱜ ᱫᱚᱝ ᱠᱚᱵᱤᱱ ᱮᱱᱮᱡ ᱵᱟᱲᱟᱭᱟ ᱥᱮ ᱪᱮᱫ ᱥᱮᱨᱮᱧ ᱵᱟᱲᱟ ᱫᱚ ᱦᱩᱭᱩᱜ ᱠᱟᱱ ᱜᱮᱭᱟ ᱛᱟᱹᱣ ᱨᱮᱦᱚᱸ ᱟᱨᱚ ᱢᱟᱭᱤᱠ ᱠᱚᱜᱮ ᱡᱟᱹᱥᱛᱤ ᱠᱚ ᱪᱟᱹᱞᱩᱭᱮᱫᱟ ᱾
ᱦᱩᱸ ᱦᱩᱸ ᱾
ᱟᱨ ᱫᱚᱝ ᱮᱱᱮᱡ ᱢᱟ ᱦᱟᱸᱜ ᱧᱮᱞᱚᱜ ᱠᱟᱱᱟ ᱡᱮ ᱡᱟᱹᱥᱛᱤ ᱥᱮᱱ ᱠᱚ ᱪᱟᱹᱞᱩ ᱠᱟᱜ ᱠᱟᱱᱟ ᱟᱨ ᱠᱚ ᱮᱱᱮᱡ ᱠᱟᱱᱟ ᱠᱚ ᱾ ᱟᱫᱚ ᱱᱚᱣᱟ ᱫᱚ ᱪᱮᱫ ᱞᱤᱧ ᱞᱟᱹᱭᱟ ᱟᱞᱮ ᱥᱮᱱ ᱯᱷᱮᱥᱮᱱ ᱜᱮ ᱦᱮᱡ ᱟᱠᱟᱱᱟ ᱠᱟᱱᱟ ᱱᱚᱝᱠᱟ ᱾ ᱟᱨ ᱴᱟᱢᱟᱠ ᱛᱩᱱᱫᱟᱜ ᱛᱮᱦᱚᱸ ᱱᱟᱥᱮ ᱫᱚ ᱦᱟᱸᱜ ᱠᱚ ᱮᱱᱮᱡ ᱵᱟᱲᱟᱭ ᱠᱟᱱ ᱜᱮᱭᱟ ᱡᱟᱛ ᱜᱷᱟᱹᱲᱤᱡ ᱩᱱᱠᱩ ᱦᱟᱯᱲᱟᱢ ᱠᱚ ᱵᱟᱲᱟᱭᱟᱠᱚ ᱦᱮᱱᱟᱜ ᱠᱚᱣᱟ ᱩᱱᱠᱩ ᱡᱚᱛ ᱜᱷᱟᱹᱲᱤᱡ ᱠᱚ ᱛᱟᱦᱮᱱ ᱠᱟᱱᱟ ᱟᱠᱷᱲᱟ ᱨᱮ ᱜᱷᱟᱹᱲᱤᱡ ᱜᱮ, ᱟᱨ ᱢᱟᱱᱟᱣᱟ ᱠᱚ ᱛᱚ ᱱᱚᱣᱟ ᱢᱟᱹᱫᱟᱹᱲᱤᱭᱟᱹ ᱠᱚᱢᱟ ᱵᱟᱹᱱᱩᱜ ᱟᱠᱟᱫ ᱠᱚᱣᱟ ᱩᱱᱠᱩ ᱢᱟᱲ ᱢᱟᱨᱮ ᱠᱚᱜᱮ ᱩᱱᱠᱩ ᱜᱮᱠᱚ ᱡᱟᱛ ᱜᱷᱟᱹᱲᱤᱡ ᱠᱚ ᱨᱩᱭᱫᱟᱭ ᱩᱱ ᱜᱷᱟᱹᱲᱤᱡ ᱜᱮ ᱾
ᱦᱩᱸ ᱦᱩᱸ ᱾ ᱦᱩᱸ ᱟᱨ ᱧᱮᱞᱚᱜ
ᱟᱨ ᱥᱮᱫ ᱤᱧ ᱦᱮᱸ ᱾
ᱟᱵᱚ ᱡᱮᱱᱮᱨᱮᱥᱚᱱ ᱢᱟ ᱛᱚᱵᱩ ᱠᱟᱹᱴᱤᱡ ᱵᱚᱱ ᱥᱩᱨ ᱵᱟᱲᱟᱜ ᱠᱟᱱ ᱛᱟᱦᱮᱸ ᱟᱨᱠᱤ ᱴᱟᱢᱟᱠ ᱨᱩ ᱠᱚᱨᱮ ᱾
ᱦᱮᱸ ᱾
ᱟᱨ ᱟᱹᱵᱩ ᱡᱟᱦᱟᱸ ᱮᱸ ᱩᱸ ᱜᱤᱫᱽᱨᱟᱹ ᱠᱩᱢᱟ ᱚᱱᱮ ᱟᱹᱵᱩ ᱠᱷᱚᱱ ᱡᱟᱦᱟᱭ ᱱᱩᱠᱩ ᱟᱹᱵᱩ ᱞᱟᱛᱟᱨ ᱡᱮᱱᱮᱨᱮᱥᱚᱱ ᱜᱤᱫᱽᱨᱟᱹ ᱠᱩᱢᱟ ᱩᱝᱠᱩ ᱢᱟ ᱥᱩᱨ ᱜᱮ ᱵᱟᱠᱚ ᱥᱩᱨᱩᱜ ᱠᱟᱱ ᱫᱚ ᱮᱱᱛᱮᱜ ᱾ ᱟᱨ ᱡᱩᱫᱤ ᱱᱚᱝᱠᱟ ᱜᱮ ᱦᱟᱸᱜ ᱟᱨᱚ ᱫᱤᱱ ᱠᱟᱞ ᱫᱤᱱ ᱯᱟᱨᱚᱢ ᱪᱟᱞᱟᱜ ᱠᱷᱟᱱ ᱡᱩᱫᱤ ᱵᱟᱝ ᱠᱚ ᱥᱳᱨᱳᱜ-ᱟ ᱦᱟᱸᱜ! ᱫᱤᱱ ᱫᱤᱱᱢᱟ ᱟᱵᱚᱣᱟᱜ ᱞᱟᱹᱭ ᱞᱟᱠᱪᱟᱨ ᱟᱹᱨᱤᱪᱟᱹᱞᱤ ᱠᱚᱢᱟ ᱦᱟᱸᱜ ᱡᱚᱛᱚ ᱟᱫ ᱪᱟᱵᱟᱜᱼᱟ ᱮᱱᱛᱮ ᱾
ᱦᱮᱸ ᱾
ᱟᱫᱚ ᱚᱱᱟ ᱞᱮᱠᱟ ᱫᱤᱥᱟᱹ ᱠᱟᱛᱮᱫ ᱫᱚ ᱦᱟᱸᱜ ᱡᱮᱢᱚᱱ ᱢᱤᱫ ᱨᱚᱠᱚᱢ ᱫᱚ ᱴᱷᱤᱠ ᱚᱱᱟ ᱜᱮ ᱢᱟᱭᱤᱠ ᱵᱚᱠᱥ ᱠᱚᱫᱚ ᱚᱱᱟ ᱥᱟᱶ ᱥᱟᱶᱛᱮ ᱡᱩᱫᱤ ᱟᱨᱚᱼᱼ ᱚᱷ ᱟᱨᱚ ᱦᱩᱰᱤᱧᱟᱱ ᱠᱚᱣᱟ ᱦᱚᱲ ᱠᱚ ᱩᱱᱠᱩ ᱦᱚᱸ ᱡᱩᱫᱤᱼᱼ ᱩᱱᱠᱩ ᱠᱚ ᱠᱟᱹᱴᱤᱡ ᱠᱚ ᱥᱮᱞᱮᱫ ᱠᱚᱣᱟ ᱡᱮ ᱴᱟᱢᱟᱠ ᱨᱩ ᱠᱚᱨᱮᱼᱼ ᱟᱨ ᱮᱱᱮᱡ ᱥᱮᱨᱮᱧ ᱠᱚᱨᱮᱜ ᱮᱸ ᱮᱠᱷᱟᱱ ᱟᱨᱚ ᱟᱹᱰᱤ ᱱᱟᱯᱟᱭ ᱠᱚᱜᱼᱟ᱾ ᱟᱨ ᱩᱱᱠᱩ ᱢᱟ ᱨᱩ ᱠᱚᱨᱮᱜ ᱢᱟᱼᱼ
ᱟᱪᱪᱷᱟ ᱞᱟᱹᱭ ᱵᱮᱱ ᱪᱮᱜ ᱵᱮᱱ ᱞᱟᱹᱭ ᱮᱫᱟ?
ᱦᱟᱸᱣᱩᱸᱜ ᱞᱟᱹᱭ ᱫᱟᱧ ᱡᱩᱫᱤ-ᱡᱩᱫᱤ ᱠᱚ ᱟᱨᱠᱤ ᱠᱚ ᱤᱭᱟᱹ ᱠᱚᱣᱟ ᱟᱨᱠᱤ ᱠᱚᱨᱮ ᱠᱚ ᱥᱮᱞᱮᱫ ᱠᱚᱣᱟ ᱛᱟᱦᱞᱮ ᱟᱹᱰᱤ ᱜᱮᱠᱚ ᱵᱷᱟᱜᱮ ᱠᱚᱜᱼᱟ᱾ ᱟᱨ ᱱᱩᱠᱩ ᱫᱚ ᱧᱮᱞ ᱵᱟᱲᱟ ᱟᱠᱟᱱᱟ᱾ ᱟᱻ ᱢᱟᱱᱮ ᱡᱚᱠᱷᱚᱱ ᱜᱮ ᱨᱩ ᱠᱚ ᱦᱩᱭᱩᱜᱼᱟ ᱩᱱ ᱥᱚᱢᱚᱭ ᱫᱚᱼᱼ ᱵᱷᱟᱜᱤ ᱫᱚ ᱵᱟᱠᱚ ᱥᱮᱞᱮᱫᱚᱜ ᱜᱮᱭᱟ ᱵᱮᱥᱤᱨ ᱵᱷᱟᱜᱽᱼᱼ ᱩᱱᱠᱩ ᱫᱚ ᱢᱟᱱᱮ ᱰᱤᱡᱮ ᱞᱟᱜᱽᱲᱮ ᱨᱮᱜᱮ ᱠᱚ ᱠᱟᱹᱴᱤᱡ ᱤᱭᱟᱹ ᱡᱷᱳᱜ ᱧᱚᱜ ᱜᱮᱭᱟ ᱟᱨᱠᱤ᱾
ᱦᱩᱸᱻ ᱟᱞᱤᱧ ᱦᱚᱸ ᱚᱱᱟ ᱜᱮᱞᱤᱧ ᱢᱮᱱᱟ ᱡᱮᱼᱼ ᱮ ᱻᱜ ᱴᱟᱢᱟᱠ ᱨᱩ ᱫᱚ ᱦᱩᱱᱟ ᱥᱮᱲᱟ ᱫᱚᱨᱠᱟ᱾ᱛᱚ ᱟᱹᱞᱤᱧ ᱛᱚ ᱡᱟᱹᱥᱛᱤᱼᱼ ᱮᱜ ᱵᱟᱱᱟᱨ ᱛᱮᱜᱮ ᱞᱤᱧ ᱮᱱᱮᱡ ᱵᱟᱲᱟᱭ ᱜᱮᱭᱟ ᱡᱟᱦᱟᱸ ᱛᱤ ᱨᱮ ᱡᱟᱦᱟᱸᱞᱮᱠᱟ ᱛᱚ ᱩᱱᱟᱹᱜ ᱜᱟᱱ ᱫᱚ ᱟᱹᱞᱤᱧ ᱦᱚᱸ ᱵᱟᱹᱞᱤᱧ ᱵᱟᱲᱟᱭ ᱜᱮᱭᱟ ᱴᱟᱢᱟᱠᱼᱼ ᱛᱩᱝᱫᱟᱹ ᱤᱫᱤ ᱠᱟᱛᱮ ᱛᱚ ᱜᱚᱲᱚ - ᱜᱚᱲᱚ ᱫᱚ ᱞᱤᱧ ᱜᱟᱱᱚᱜ ᱜᱮᱭᱟ᱾ ᱟᱨ ᱡᱟᱦᱟᱸ ᱴᱟᱢᱟᱠ ᱛᱩᱸᱫᱟᱜ ᱡᱟᱦᱟᱸ ᱨᱟᱹᱥᱠᱟᱹᱭ ᱵᱩᱡᱷᱩᱣᱟ ᱚᱱᱟ ᱫᱚ ᱦᱟᱸᱜ ᱮᱫᱼᱼ ᱢᱟᱭᱤᱠ ᱛᱮ ᱵᱟᱝ ᱪᱮᱫᱟᱜ ᱥᱮᱼᱼ ᱴᱟᱢᱟᱠ ᱛᱩᱢᱫᱟᱹᱜ ᱛᱮᱠᱷᱟᱱ ᱟᱵᱤᱱ ᱜᱮᱵᱮᱱ ᱨᱩᱭᱟ ᱟᱹᱵᱤᱱ ᱜᱮᱵᱤᱱ ᱥᱮᱨᱮᱧᱟ᱾ ᱟᱨᱼᱼ
ᱦᱩᱸ ᱦᱩᱸ
ᱥᱮᱨᱮᱧ ᱫᱚ ᱦᱟᱸᱜ ᱚᱠᱟ ᱞᱮᱠᱟ ᱦᱩᱭᱩᱜᱼᱟ ᱡᱟᱦᱟᱸᱭ ᱞᱟᱸᱫᱟ ᱜᱟᱱᱚᱜ ᱦᱚᱲ ᱩᱱᱠᱩᱼᱼ ᱪᱮᱛᱟᱱᱱ ᱨᱚ ᱥᱮᱨᱮᱧ ᱦᱩᱭᱩᱜᱼᱟ ᱩᱱᱠᱩ ᱦᱚᱸ ᱟᱵᱚ ᱪᱮᱛᱟᱱ ᱠᱚ ᱥᱮᱨᱮᱧᱟᱼᱼ ᱟᱫᱚ ᱚᱫᱟ ᱵᱟᱫᱤ ᱚᱱᱠᱟ ᱥᱮᱨᱮᱧ ᱦᱩᱭᱩᱜ ᱜᱮᱭᱟ᱾
ᱟᱫᱚ ᱚᱱᱟ ᱠᱷᱟᱹᱛᱤᱨ ᱛᱮ ᱟᱨᱚ ᱨᱟᱹᱥᱠᱟᱹ ᱵᱩᱡᱷᱟᱹᱜ ᱜᱮᱭᱟ᱾ ᱫᱚᱝ ᱮᱱᱮᱜ ᱟᱠᱷᱲᱟ ᱨᱮᱫᱚᱸᱼᱼ
ᱮᱠᱫᱚᱢ
ᱮᱴᱟᱜ ᱠᱚᱨᱮ ᱫᱚ ᱵᱟᱝ ᱦᱩᱭᱩᱜ ᱨᱮᱦᱚᱸ ᱫᱚᱝ ᱟᱨ ᱞᱟᱜᱽᱲᱮ ᱨᱮᱫᱚ ᱚᱱᱠᱟᱜᱮ ᱥᱮᱨᱮᱧ ᱦᱩᱭᱩᱜ ᱜᱮᱭᱟ ᱟᱞᱮ ᱥᱮᱱ ᱫᱚᱼᱼ ᱟᱨᱻ ᱚᱱᱟ ᱛᱮᱜᱮ ᱨᱟᱹᱥᱠᱟᱹ ᱞᱤᱧ ᱵᱩᱡᱷᱟᱹ ᱡᱟᱥᱛᱤ ᱫᱚ ᱟᱨᱚ᱾ ᱥᱮ ᱦᱟᱹᱱᱤ ᱥᱮᱨᱮᱧ ᱫᱟ ᱟᱹᱞᱤᱧ ᱞᱤᱧ ᱛᱮᱟᱞᱟᱭᱮᱫᱟ ᱟᱹᱞᱤᱧ ᱞᱤᱧ ᱥᱮᱨᱮᱧᱟ ᱦᱟᱱᱤ ᱛᱮᱟᱞᱟᱭ ᱛᱟᱞᱤᱧᱟ ᱱᱚᱜᱼᱚ ᱱᱚᱝᱠᱟ᱾
ᱦᱳᱭ
ᱛᱟᱦᱞᱮ ᱦᱟᱸᱜ ᱟᱵᱱ ᱫᱚ ᱛᱤᱱᱟᱹᱜ ᱜᱟᱱ ᱦᱟᱸᱜ ᱚᱱᱟ ᱠᱚ ᱤᱫᱤ ᱠᱟᱛᱮᱜ ᱵᱮᱱ ᱵᱟᱲᱟᱭᱟ ᱥᱮ ᱛᱤᱱᱟᱹᱜ ᱜᱟᱱᱼᱼ ᱨᱩ ᱠᱚᱦᱚᱸ ᱵᱤᱱ ᱵᱟᱲᱟᱭᱟ ᱥᱮᱨᱮᱧ ᱠᱚᱵᱮᱱ ᱵᱟᱲᱟᱭᱟ?
ᱦᱳᱭ ᱢᱟᱱᱮ ᱨᱩ ᱠᱚᱫᱚ ᱞᱤᱧ ᱵᱟᱰᱟᱭ ᱜᱮᱭᱟ ᱟᱨᱠᱤᱻ ᱵᱷᱟᱜᱤ ᱧᱚᱜ ᱜᱮ᱾ ᱟᱫᱚ ᱥᱮᱨᱮᱧ ᱜᱮ ᱦᱮᱱᱟᱜ ᱠᱷᱟᱱ ᱡᱷᱚᱛᱚ ᱫᱚ ᱵᱟᱹᱞᱤᱧ ᱵᱟᱲᱟᱭᱟ ᱠᱤᱪᱷᱩ - ᱠᱤᱪᱷᱩ ᱥᱮᱨᱮᱧ ᱫᱚ ᱢᱮᱱᱟᱜ ᱜᱮᱭᱟ ᱛᱚ ᱡᱷᱚᱛᱚ ᱫᱚ ᱦᱟᱸᱜᱼᱼ ᱵᱟᱝ ᱞᱤᱧ ᱵᱟᱰᱟᱭ ᱜᱮᱭᱟ ᱢᱮᱱᱠᱷᱟᱱ ᱨᱩ ᱠᱚᱫᱚ ᱠᱟᱹᱴᱤᱡ ᱫᱚᱞᱤᱧ ᱵᱟᱰᱟᱭ ᱧᱚᱜ ᱠᱟᱫ ᱜᱮᱭᱟ᱾ ᱦᱮᱞᱳ ᱦᱟᱪᱩᱜ ᱟᱵᱤᱱ ᱢᱩᱦᱞᱤ
ᱦᱚᱸ ᱵᱟᱝ ᱟᱸᱡᱚᱼᱼ
ᱱᱤᱛᱚᱜ ᱟᱸᱡᱚᱢᱚᱜ ᱠᱟᱱᱟ? ᱚᱻ ᱡᱟᱦᱟᱸᱞᱮᱠᱟ ᱞᱤᱧ ᱞᱟᱹᱭ ᱠᱮᱜ ᱞᱮᱠᱟ ᱟᱨᱠᱤ ᱟᱸᱡᱚᱢ ᱠᱟᱱᱟ ᱱᱤᱛᱚᱜ? ᱦᱮᱞᱳᱼᱼ
ᱦᱩᱸ
ᱞᱟᱹᱭ ᱮᱫᱟᱹᱧ ᱟᱸᱡᱚᱢᱮᱫᱟᱵᱤᱱ?
ᱩᱠᱩᱨ ᱵᱟᱝ ᱟᱸᱡᱚᱢᱚᱜ ᱠᱟᱱᱟ ᱮᱠᱫᱚᱢ ᱾
ᱟᱸ ᱱᱤᱛᱚᱜ ᱱᱤᱛᱚᱜ ᱵᱤᱱ ᱟᱸᱡᱚᱢᱮᱜᱼᱟ? ᱟᱹᱵᱤᱱᱟᱜ ᱦᱚᱸ ᱵᱟᱝ ᱟᱸᱡᱚᱢᱚᱜ ᱠᱟᱱᱟ ᱮᱸ ᱢᱟᱱᱮ ᱟᱹᱰᱤ ᱞᱮᱴ ᱧᱚᱜ ᱛᱮ ᱱᱤᱛᱚᱜ?
ᱮᱠᱫᱚᱢ ᱵᱟᱝ ᱟᱸᱡᱚᱢᱚᱜ ᱠᱟᱱᱟ ᱾
ᱵᱟᱝ ᱟᱸᱡᱚᱢᱚᱜ ᱠᱟᱱᱟ ᱥᱮ, ᱢᱮᱱᱠᱷᱟᱱ ᱟᱹᱞᱤᱧ ᱫᱩ ᱞᱤᱧ ᱟᱸᱡᱚᱢᱮᱜ ᱟᱛᱚ ᱾
ᱟᱫᱚ ᱛᱚᱱᱚ ᱵᱟᱹᱞᱤᱧ ᱞᱟᱹᱭᱟ ᱛᱚ ᱵᱟᱝ ᱟᱸᱡᱚᱢᱚᱜ ᱠᱟᱱᱟ ᱟᱹᱞᱤᱧ ᱥᱮᱫ ᱫᱚ ᱾
ᱟᱪᱪᱷᱟ ᱱᱤᱭᱟᱹ ᱫᱚ ᱾ ᱱᱤᱛ ᱟᱹᱡᱚᱢᱚᱜ ᱠᱟᱱᱟ
ᱦᱚᱸ ᱾
ᱦᱮᱸ ᱱᱤᱛ ᱟᱸᱡᱚᱢᱚᱜ ᱠᱟᱱᱟ ᱛᱟᱞᱦᱮ ᱵᱟᱝ ᱾
ᱦᱚᱭ ᱾ ᱛᱟᱦᱞᱮ ᱢᱮᱱ ᱫᱟ ᱞᱤᱧ ᱠᱤᱫᱩᱵ ᱠᱚᱫᱚ ᱦᱩᱭ ᱵᱟᱲᱟᱭᱱᱟ ᱥᱮ ᱟᱹᱣᱨᱤ?
ᱪᱮᱫ ᱠᱚ?
ᱠᱤᱫᱩᱵ ᱵᱟᱲᱟᱭ ᱱᱟᱵᱮᱱ ᱥᱮ ᱵᱟᱝ ᱡᱚᱢᱼᱼ
ᱚ ᱠᱤᱫᱩᱵ ᱫᱚ ᱦᱳᱭ ᱱᱚᱜᱼᱚᱭ ᱠᱟᱹᱴᱤᱡ ᱢᱟᱬᱟᱝ ᱜᱮᱞᱤᱧ ᱠᱤᱫᱩᱵ ᱵᱟᱲᱟ ᱜᱚᱫ ᱱᱟ ᱮᱱᱛᱮ ᱾ ᱠᱤᱫᱩᱵ ᱵᱟᱲᱟ ᱠᱟᱛᱮᱫ ᱜᱮ ᱟᱫᱚᱞᱤᱧ ᱞᱟᱹᱭᱫᱟ ᱦᱟᱯᱮ ᱠᱟᱴᱤᱡ ᱞᱤᱧ ᱫᱩᱲᱩᱵ ᱜᱟᱞᱢᱟᱨᱟᱣ ᱞᱮᱱ ᱟᱹᱵᱤᱱ ᱥᱮᱫ, ᱟᱨ ᱟᱹᱵᱤᱱ ᱫᱩᱵᱤᱱ ᱠᱤᱫᱩᱵ ᱮᱱᱟ ᱥᱮ ᱵᱟᱝ?
ᱦᱚᱸ ᱠᱤᱫᱩᱵᱚᱜ ᱦᱩᱭᱩᱜᱼᱟ ᱟᱞᱮ ᱥᱮᱱ ᱫᱚ ᱱᱟᱥᱮᱱ, ᱛᱟᱭᱚᱢ ᱠᱟᱛᱮ ᱜᱮ ᱠᱤᱫᱩᱵᱚᱜ ᱵᱟᱲᱟᱜ ᱜᱮᱭᱟᱞᱮ ᱾
ᱚᱦ ᱛᱮᱦᱮᱧ ᱫᱚ ᱦᱟᱸᱜ ᱟᱨ ᱫᱚ ᱮᱢᱱᱤ ᱛᱮ ᱜᱮ ᱦᱟᱸᱜ ᱞᱮ ᱛᱟᱭᱚᱢ ᱠᱟᱱ ᱜᱮᱭᱟ ᱡᱚᱢ ᱠᱚᱫᱚ ᱟᱹᱣᱨᱤ ᱦᱩᱭᱩᱜ ᱜᱮᱭᱟ ᱾ ᱡᱚᱢ ᱦᱩᱭᱩᱜᱼᱟ ᱦᱟᱸᱜ ᱛᱟᱭᱚᱢ ᱱᱤᱛᱚᱜ ᱤᱥᱤᱱ ᱵᱟᱲᱟ ᱦᱩᱭ ᱠᱟᱱᱟ, ᱦᱳᱭᱛᱳ ᱤᱥᱤᱱ ᱠᱟᱫᱟ ᱠᱚ ᱾
ᱚ ᱟᱪᱪᱷᱟ ᱟᱪᱪᱷᱟ
ᱟᱨ ᱵᱟᱯᱞᱟ ᱚᱲ